ᱜᱚᱝᱠᱮ᱾
ᱦᱳᱭ ᱜᱚᱦᱟᱨ ᱜᱮ᱾ ᱟᱨ ᱜᱚᱝᱠᱮ ᱞᱟᱹᱭ ᱟᱞᱤᱧ ᱪᱮᱫ ᱠᱚ ᱠᱷᱟᱲ ᱠᱷᱚᱲ ᱫᱚᱢᱮ ᱵᱤᱱ ᱥᱟᱰᱮ ᱚᱪᱚᱭᱮᱫ?
ᱦᱳᱭ ᱜᱚᱝᱠᱮ ᱟᱞᱮ ᱥᱮᱱ ᱫᱚ ᱛᱮᱦᱮᱧ ᱫᱚ ᱥᱮᱛᱟᱜ ᱠᱷᱚᱱ ᱜᱮ ᱫᱚᱢᱮᱭ ᱫᱟᱜ ᱡᱟᱹᱲᱤᱭᱮᱜᱼᱟ ᱛᱚ ᱚᱱᱟᱜᱮ ᱱᱚᱣᱟ ᱟᱫᱚ ᱚᱲᱟᱜ ᱠᱚᱫᱚ ᱴᱤᱢ ᱨᱮᱱᱟᱜ ᱠᱟᱱ ᱛᱟᱞᱮᱭᱟ ᱛᱚ ᱥᱟᱹᱲᱤᱢ ᱠᱚᱫᱚ ᱟᱫᱚ ᱚᱱᱟᱜᱮ ᱴᱤᱱ ᱨᱮ ᱫᱟᱜ ᱠᱚ ᱡᱚᱨᱚ ᱵᱟᱲᱟᱜ ᱠᱟᱱ ᱛᱮ ᱠᱟᱹᱴᱤᱡ ᱟᱸᱡᱚᱢ ᱵᱟᱲᱟᱜ ᱠᱟᱱᱟ᱾
ᱚ ᱟᱪᱪᱦᱟ ᱟᱪᱪᱦᱟ ᱦᱩᱸ ᱦᱳᱭ ᱦᱳᱭ ᱟᱨ ᱛᱟᱦᱞᱮ ᱫᱚᱢᱮᱭ ᱫᱟᱜ ᱮᱜ-ᱟ ᱵᱟᱝ?
ᱦᱳᱭ ᱦᱳᱭ ᱛᱮᱦᱮᱧ ᱫᱚ ᱠᱟᱹᱴᱤᱡ ᱫᱚᱢᱮᱭ ᱡᱟᱹᱥᱛᱤ ᱧᱚᱜ ᱜᱮᱭ ᱫᱟᱜ ᱡᱟᱹᱲᱤᱭᱜᱼᱟ᱾
ᱚ ᱛᱟᱦᱞᱮ ᱨᱚᱦᱚᱭ ᱠᱚᱫᱚ ᱯᱮ ᱞᱟᱜᱟᱣ ᱠᱟᱱᱟ
ᱦᱳᱭ ᱱᱚᱜᱼᱚᱭ ᱱᱮᱜᱼᱮ ᱱᱤᱛᱚᱜ ᱦᱟᱸᱜ ᱫᱟᱜ ᱡᱟᱹᱲᱤ ᱫᱚ ᱦᱚᱞᱟ ᱢᱟᱫᱷᱮᱨ ᱠᱷᱚᱱᱟᱜ ᱮᱛᱚᱦᱚᱵ ᱥᱠᱟᱭ ᱛᱚ ᱚᱱᱠᱟ ᱠᱷᱮᱛ ᱠᱚᱨᱮᱜ ᱫᱚ ᱦᱟᱸᱜ ᱫᱟᱜ ᱠᱚᱫᱚ ᱟᱹᱣᱨᱤ ᱛᱤᱸᱜᱩ ᱜᱚᱫᱚᱜᱼᱟ᱾ ᱛᱚ, ᱪᱟᱥ ᱠᱟᱹᱢᱤ ᱠᱚᱫᱚ ᱵᱟᱝ ᱮᱛᱚᱦᱚᱵ ᱦᱩᱭ ᱠᱟᱱᱟ ᱦᱟᱸᱜ
ᱦᱳᱭ᱾
ᱦᱳᱭ ᱦᱳᱭ᱾
ᱛᱟᱞᱦᱮ ᱜᱚᱝᱠᱮ ᱞᱟᱹᱭ ᱟᱞᱤᱧ ᱪᱟᱨᱟ ᱠᱚᱫᱚ ᱦᱟᱨᱟᱣ ᱵᱟᱲᱟᱣ ᱠᱟᱱᱟ ᱥᱮ ᱵᱟᱝ?
ᱦᱳᱭ ᱛᱚᱞᱟ ᱠᱚᱫᱚ ᱦᱟᱨᱟ ᱵᱟᱲᱟᱣ ᱠᱟᱱ ᱜᱮᱭᱟ᱾
ᱦᱳᱭ ᱦᱳᱭ ᱟᱹᱰᱤ ᱡᱩᱛ ᱟᱹᱰᱤ ᱡᱩᱛ᱾
ᱦᱳᱭ ᱦᱳᱭ᱾ ᱟᱯᱮ ᱚᱱᱛᱮ ᱜᱮ ᱪᱮᱫ ᱞᱮᱠᱟ? ᱪᱟᱥ ᱵᱟᱥ ᱠᱟᱹᱢᱤ ᱠᱚᱫᱚ ᱮᱛᱚᱦᱚᱵ ᱵᱟᱲᱟᱣ ᱠᱟᱱᱟ ᱥᱮ ᱵᱟᱝ-ᱟ?
ᱦᱮᱸ᱾ ᱪᱟᱥ ᱵᱟᱥ ᱫᱚ ᱮᱛᱚᱦᱚᱵ ᱠᱟᱱᱟ ᱜᱚᱝᱠᱮ᱾
ᱟᱪᱪᱷᱟ ᱟᱪᱪᱷᱟ, ᱱᱟᱯᱟᱭ ᱠᱟᱛᱷᱟ ᱠᱟᱱᱟ᱾
ᱦᱮᱸ ᱦᱮᱸ᱾ ᱟᱫᱚᱞᱤᱧ ᱞᱟᱹᱭᱮ-ᱟ ᱜᱚᱝᱠᱮ ᱜᱷᱩᱜᱤ ᱠᱚᱫᱚ ᱵᱮᱱ ᱡᱩᱛ ᱨᱮᱰᱤᱭ ᱠᱟᱜᱼᱟ ᱥᱮ ᱵᱟᱝ?
ᱪᱮᱫ ᱞᱮᱠᱟ ᱜᱚᱝᱠᱮ ᱵᱟᱞᱤᱧ ᱟᱸᱡᱚᱢ ᱡᱩᱛᱷ ᱞᱮᱫᱟ ᱦᱟᱸᱜ?
ᱞᱟ. ᱭᱜ ᱞᱟ. ᱭ ᱫᱟᱞᱤᱧ ᱜᱷᱩᱜᱤ ᱵᱮᱱ ᱡᱩᱛᱷ ᱠᱟᱜ-ᱟ ᱥᱮ ᱵᱟᱝ?
ᱦᱳᱭ, ᱦᱳᱭ ᱦᱳᱭ ᱵᱩᱡᱽ ᱫᱟᱲᱮᱭ ᱠᱟᱱᱟᱞᱤᱧ ᱟᱸ ᱟᱫᱚ ᱚᱱᱠᱟᱱᱟᱜ ᱦᱟᱸᱜ ᱫᱚ ᱞᱟᱦᱟ ᱥᱮᱨᱢᱟ ᱵᱮᱱᱟᱣ ᱵᱟᱲᱟ ᱦᱩᱭ ᱞᱮᱱᱟ ᱟᱫᱚ ᱚᱱᱟ ᱠᱚᱜᱮ ᱢᱮᱱᱟᱜ ᱠᱟᱫᱟ ᱦᱟᱸᱜ᱾
ᱦᱳᱭ ᱦᱳᱭ᱾
ᱟᱰᱤ ᱱᱟᱯᱟᱭ ᱚᱱᱟ ᱫᱚ᱾
ᱦᱳᱭ, ᱦᱳᱭ ᱦᱳᱭ᱾
ᱦᱳᱭ ᱛᱚᱵᱮ ᱜᱚᱝᱠᱮ, ᱟᱨᱦᱚᱸ ᱚᱱᱠᱟ ᱨᱚᱦᱚᱭ ᱠᱚᱫᱚ ᱟᱣᱨᱤ ᱜᱚᱝᱠᱮ ᱟᱲᱮ ᱠᱚᱨᱮ ᱱᱟᱜ ᱡᱷᱩᱬ ᱠᱚᱫᱚ ᱯᱮ ᱴᱟᱺᱰᱤ ᱵᱟᱲᱟᱣ
ᱦᱳᱭ ᱟᱲᱮ ᱠᱚ ᱠᱷᱮᱛ ᱠᱚ ᱠᱟᱹᱴᱤᱡ ᱴᱟᱺᱰᱤ ᱵᱟᱲᱟᱭ ᱦᱩᱭᱩᱜ ᱠᱟᱱᱟ ᱚᱱᱠᱟ ᱟᱲᱮ ᱫᱷᱟᱨᱮ ᱠᱚᱨᱮᱜ ᱜᱮ ᱠᱷᱤᱡᱩᱨ ᱫᱟᱨᱮ ᱠᱚ ᱢᱮᱱᱟᱜ ᱠᱟᱫᱟ, ᱚᱱᱠᱟᱱᱟᱜ ᱡᱟᱹᱱᱩᱢ ᱞᱮᱠᱟ ᱱᱟᱜ ᱫᱟᱨᱮ ᱠᱚ, ᱛᱚ ᱱᱚᱜ-ᱚ ᱠᱟᱜ ᱥᱤᱭᱳᱜ ᱢᱟᱲᱟᱝ ᱜᱮ ᱚᱱᱟ ᱠᱚᱫᱚ ᱠᱟᱹᱴᱤᱡ ᱥᱟᱯᱷᱟ ᱯᱷᱟᱨᱪᱟ ᱵᱟᱲᱟ ᱠᱟᱜ ᱦᱩᱭᱩᱜᱼᱟ, ᱵᱟᱠᱷᱟᱱ ᱚᱱᱠᱟ ᱦᱟᱸᱜ ᱥᱤᱭᱳᱜ ᱵᱟᱲᱟ ᱥᱩᱢᱟᱹᱭ ᱥᱮ ᱦᱳᱲᱩ ᱨᱚᱦᱚᱭ ᱥᱩᱢᱟᱹᱭ ᱦᱟᱸᱜ ᱡᱟᱦᱟᱸ ᱠᱚᱨᱮᱫ ᱡᱟᱹᱱᱩᱢ ᱜᱚᱫᱚᱜ ᱦᱳᱭᱳᱜ-ᱟ, ᱛᱚ ᱚᱱᱟᱛᱮ ᱱᱤᱛᱚᱜ ᱥᱟᱯᱷᱟ ᱵᱟᱲᱟ ᱠᱟᱜ ᱦᱳᱭᱳᱜ ᱠᱟᱱᱟ, ᱦᱳᱭ᱾
ᱜᱚᱝᱠᱮ ᱛᱟᱦᱞᱮ ᱞᱟᱹᱭ ᱫᱟᱞᱤᱧ ᱫᱟᱠᱟ ᱠᱚᱫᱚ ᱵᱤᱱ ᱡᱚᱢ ᱠᱮᱫᱟ?
ᱦᱳᱭ ᱜᱚᱝᱠᱮ, ᱫᱟᱠᱟ ᱫᱚ ᱡᱚᱢ ᱵᱟᱲᱟ ᱠᱟᱛᱮᱫ ᱜᱮ ᱱᱚᱜᱼᱚᱭ ᱨᱚᱯᱚᱲ ᱦᱩᱭᱩᱜ ᱠᱟᱱᱟ ᱟᱵᱤᱱ ᱥᱟᱞᱟᱜ᱾
ᱦᱳᱭ, ᱟᱵᱮᱱᱟᱜ ᱨᱚᱲ ᱠᱟᱹᱴᱤᱡ ᱵᱟᱞᱤᱧ ᱟᱸᱡᱚᱢ ᱡᱩᱛᱷ ᱮᱜᱼᱟ ᱦᱟᱸᱜ ᱠᱟᱴᱤᱡ
ᱞᱟᱹᱭ ᱟᱞᱤᱧ, ᱛᱟᱦᱞᱮ ᱤᱭᱟᱹ ᱪᱮᱫ ᱯᱮ ᱩᱛᱩ ᱞᱮᱜ-ᱟ ᱜᱚᱝᱠᱮ?
ᱪᱮᱫ ᱵᱮᱱ ᱢᱮᱱ ᱮᱜᱼᱟ?
ᱞᱟᱹᱭ ᱟᱞᱤᱧ ᱪᱮᱫ ᱯᱮ ᱩᱛᱩ ᱞᱮᱜ-ᱟ ᱜᱚᱝᱠᱮ, ᱨᱚᱲ ᱠᱚᱠᱟ ᱞᱮᱠᱟ ᱵᱮᱱ ᱟᱡᱚᱢᱮᱜ-ᱟ?
ᱵᱟᱝ ᱟᱸᱡᱚᱢᱚᱜ ᱠᱟᱱᱟ ᱜᱚᱝᱠᱮ ᱨᱚᱲ ᱜᱮ᱾
ᱠᱟᱴᱤᱡ ᱜᱮ ᱵᱟᱝ ᱟᱡᱚᱢᱚᱜ ᱠᱟᱱᱟ?
ᱦᱳᱭ ᱱᱮᱜᱮᱱᱤᱛᱳᱜ ᱫᱚ ᱟᱸᱡᱚᱢ ᱧᱚᱜ ᱠᱟᱱᱟ ᱦᱟᱸᱜ ᱾
ᱚ ᱛᱟᱦᱞᱮ ᱚᱱᱟ ᱠᱟᱹᱴᱤᱡ ᱰᱤᱥᱴᱟ ᱮᱴᱟ ᱠᱚᱨᱮᱱᱟᱜ ᱥᱮ ᱮᱴᱠᱮᱴᱚᱬᱮ ᱠᱟᱹᱴᱤᱡ ᱛᱟᱦᱮᱸᱱᱟᱥᱮ?
ᱦᱳᱭ ᱦᱳᱭ ᱦᱳᱭ ᱦᱳᱭ᱾
ᱛᱟᱦᱚᱞᱮ ᱞᱟᱹᱭᱭᱟᱞᱤᱧ ᱜᱚᱝᱠᱮ ᱪᱮᱫ ᱯᱮ ᱩᱛᱩᱞᱮᱜᱼᱟ ᱩᱛᱩ ᱪᱮᱫ ᱯᱮ ᱩᱛᱩᱩᱞᱮᱜᱼᱟ ᱜᱚᱝᱠᱮ?
ᱚ ᱛᱮᱦᱮᱧ ᱫᱚ, ᱜᱚᱢᱠᱮ ᱦᱟᱸᱜ ᱚᱱᱠᱟ ᱫᱚ ᱵᱷᱟᱜᱤᱭᱟᱜ ᱜᱮ ᱦᱩᱭᱞᱮᱱᱟ ᱦᱟᱸᱜ ᱡᱤᱞ ᱩᱛᱩ ᱦᱩᱭ ᱞᱮᱱᱟ᱾
ᱚ ᱦᱚᱸ ᱟᱹᱰᱤ ᱡᱩᱛ ᱟᱹᱰᱤ ᱡᱩᱛ,
ᱦᱳᱭ ᱦᱳᱭ ᱦᱳᱭ᱾ ᱟᱯᱮᱫᱚ ᱪᱮᱫ ᱞᱮᱠᱟ ᱯᱮ?
ᱟᱪᱪᱷᱟ ᱟᱪᱪᱷᱟ ᱟᱪᱪᱷᱟ᱾
ᱦᱳᱭ ᱦᱳᱭ᱾
ᱜᱚᱝᱠᱮ
ᱪᱮᱫ ᱪᱚᱝ ᱜᱚᱝᱠᱮ ᱟᱵᱮᱱᱟᱜ ᱨᱚᱲ ᱠᱟᱹᱴᱤᱡ ᱦᱟᱸᱜ ᱫᱚᱢᱮ ᱥᱟᱹᱜᱤᱧ ᱧᱚᱜ ᱨᱮ ᱟᱸᱡᱚᱢᱚᱜ ᱠᱟᱱ ᱞᱮᱠᱟ ᱟᱹᱭᱠᱟᱹᱜ ᱠᱟᱱᱟ᱾
ᱦᱮᱞᱳ,
ᱦᱳᱭ ᱜᱚᱢᱠᱮ ᱞᱟᱹᱭᱵᱮᱱ ᱢᱟ ᱱᱤᱛᱳᱜ?
ᱞᱟᱹᱭᱮᱼᱟ ᱞᱤᱧ ᱤᱭᱟᱹ ᱩᱛᱩ ᱠᱚ ᱢᱩᱫᱽ ᱫᱚ ᱪᱮᱫ ᱩᱛᱩ ᱠᱚᱵᱮᱱ ᱠᱩᱥᱤᱭᱟᱜᱼᱟ ᱚᱱᱟ ᱠᱟᱛᱷᱟ ᱞᱤᱧ ᱞᱟᱹᱭ᱾
ᱚ ᱟᱪᱪᱷᱟ ᱟᱪᱪᱷᱟ ᱜᱟᱛᱮ ᱠᱚ ᱢᱚᱫᱽ ᱨᱮᱫᱚ ᱟᱹᱞᱤᱧ ᱫᱚ ᱱᱚᱝᱠᱟᱱᱟᱜ ᱡᱮ ᱥᱚᱵᱡᱤ ᱡᱟᱦᱟᱸ ᱟᱵᱚ ᱠᱚᱵᱚᱱ ᱪᱟᱥ ᱵᱟᱲᱟᱭᱮᱫᱼᱟ ᱚᱱᱠᱟᱱᱟᱜ᱾
ᱦᱳᱭ᱾
ᱡᱚᱛᱚ ᱞᱮᱠᱟᱱᱟᱜ ᱥᱚᱵᱡᱤ ᱜᱮ ᱡᱟᱹᱥᱛᱤ ᱠᱟᱭ ᱛᱮᱞᱤᱧ ᱠᱩᱥᱤᱭᱟᱜᱼᱟ ᱟᱨ ᱢᱮᱱ ᱜᱟᱱᱚᱜᱼᱟ ᱡᱤᱞ ᱦᱟᱹᱠᱩ ᱜᱮ ᱟᱹᱞᱤᱧ ᱫᱚ ᱡᱟᱹᱥᱛᱤ ᱞᱤᱧ ᱠᱩᱥᱤᱭᱟᱜᱼᱟ ᱟᱨ ᱪᱮᱫ?
ᱚ ᱟᱪᱪᱷᱟ ᱟᱪᱪᱷᱟ ᱡᱤᱞ ᱦᱟᱹᱠᱩ ᱵᱟᱝ ᱾
ᱦᱳᱭ ᱦᱳᱭ ᱦᱳᱭ᱾
ᱦᱳᱭ ᱦᱳᱭ ᱡᱤᱞ ᱩᱛᱩ ᱢᱟ ᱡᱚᱛᱚ ᱦᱚᱲ ᱜᱮᱵᱚᱱ ᱠᱩᱥᱤᱭᱟᱜᱼᱟ ᱜᱚᱢᱠᱮ᱾
ᱦᱳᱭ ᱦᱳᱭ ᱦᱳᱭ᱾
ᱟᱫᱚ ᱚᱱᱟ ᱞᱮᱠᱟᱛᱮ ᱛᱟᱦᱟᱞᱮ ᱪᱮᱫ ᱡᱤᱞ ᱫᱚ ᱵᱟᱹᱲᱛᱤ ᱵᱮᱱ ᱠᱩᱥᱤᱭᱟᱜ-ᱟ?
ᱦᱳᱭ ᱚᱝᱠᱟ ᱡᱤᱞ ᱢᱟ ᱦᱟᱸᱜ ᱠᱩᱥᱤ ᱞᱮᱠᱟᱱᱟᱜ ᱫᱚ ᱡᱟᱦᱟᱸ ᱚᱱᱟ ᱫᱮᱥᱤ ᱥᱤᱢ ᱵᱮᱱ ᱡᱚᱢ ᱵᱟᱲᱟ ᱟᱠᱟᱫ ᱠᱚᱣᱟ ᱛᱚ?
ᱦᱳᱭ ᱦᱳᱭ ᱡᱚᱢ
ᱦᱳᱭ ᱦᱳᱭ ᱦᱳᱭ ᱚᱱᱟ ᱫᱮᱥᱤ ᱥᱤᱢ ᱡᱤᱞ ᱜᱮ ᱡᱟᱹᱥᱛᱤ ᱫᱚ ᱦᱟᱸᱜ᱾ ᱠᱩᱥᱤᱭᱟᱜ ᱦᱳᱭᱳᱜ ᱜᱮᱭᱟ ᱾
ᱚ ᱫᱮᱥᱤ ᱥᱤᱢ ᱜᱮ ᱵᱟᱝ ᱚ᱾ ᱟᱨ ᱚᱝᱠᱟ ᱞᱮᱠᱷᱟᱱ ᱫᱚ ᱮᱴᱟᱜ ᱮᱴᱟᱜ ᱠᱚᱫᱚ ᱩᱱᱟᱹᱜ ᱡᱟᱹᱥᱛᱤ ᱫᱚ ᱵᱟᱝ ᱵᱟᱝ ᱾ ᱚᱱᱟ ᱫᱤᱥᱤ ᱥᱤᱢ ᱜᱮ ᱟᱹᱰᱤ ᱡᱳᱨ ᱵᱮᱱ ᱠᱩᱥᱤᱭᱟᱜᱼᱟ ᱾ ᱚ ᱟᱪᱪᱷᱟ ᱪᱷᱟ ᱟᱹᱰᱤ ᱡᱩᱛ ᱟᱹᱰᱤ ᱡᱩᱛ ᱫᱮᱥᱤ ᱥᱤᱢ ᱜᱮ ᱢᱟ᱾ ᱟᱵᱚᱣᱟᱜ ᱢᱟ ᱮᱸ ᱪᱚᱞ ᱢᱮᱱᱟᱜ ᱟᱠᱟᱫ ᱵᱚᱱ ᱦᱮᱸᱥᱮ,
ᱦᱳᱭ ᱦᱳᱭ ᱦᱳᱭ᱾
ᱟᱨ ᱯᱮᱲᱟ ᱯᱟᱹᱲᱦᱟᱹ ᱠᱚ ᱦᱮᱡ ᱞᱮᱱᱠᱷᱟᱱ ᱢᱟ ᱫᱤᱥᱤ ᱥᱤᱢ ᱜᱮ ᱮᱸ ᱵᱚᱱ ᱜᱚᱡ ᱟᱠᱚᱣᱟ ᱟᱵᱚ ᱟᱹᱛᱩ ᱫᱤᱥᱚᱢ ᱨᱮᱱ ᱥᱟᱱᱛᱟᱲ ᱢᱟ ᱦᱮᱸ ᱵᱟᱝ᱾
ᱦᱳᱭ ᱦᱳᱭ ᱦᱳᱭ ᱦᱳᱭ ᱦᱳᱭ᱾
ᱚ ᱟᱪᱪᱷᱟ ᱟᱪᱪᱷᱟ ᱚᱱᱠᱟ ᱵᱟᱝ᱾
ᱦᱳᱭ᱾ ᱛᱟᱦᱚᱞᱮ ᱜᱚᱝᱠᱮ ᱮᱻ ᱦᱮᱸ ᱞᱟᱹᱭ ᱵᱤᱱ ᱢᱟ᱾
ᱦᱳᱭ᱾ ᱞᱟᱹᱭᱮᱜ ᱟᱞᱤᱧ ᱛᱟᱦᱞᱮ ᱜᱚᱝᱠᱮ ᱦᱩᱲᱩ ᱵᱚᱫᱚᱞ ᱛᱮᱫᱚ ᱟᱨ ᱪᱮᱱ ᱠᱚᱯᱮ ᱨᱚᱦᱚᱭᱟ ᱚᱱᱟ ᱦᱩᱲᱩ ᱵᱟᱫ ᱠᱟᱛᱮᱫ?
ᱦᱩᱲᱩ ᱵᱟᱫ ᱠᱟᱛᱮᱫ ᱫᱚ ᱜᱩᱝᱠᱮ ᱥᱤᱡᱮᱱ ᱨᱮ ᱡᱮᱢᱚᱱ ᱦᱟᱱᱟ ᱱᱟᱣᱟ ᱥᱚᱵᱽᱡᱤ ᱟᱱᱟᱡ ᱯᱟᱹᱛᱤ ᱠᱚ ᱪᱟᱥ ᱦᱩᱭᱩᱜ-ᱟ᱾ ᱛᱚ ᱚᱱᱠᱟᱱᱟᱜ ᱠᱚᱢᱟ ᱥᱤᱡᱮᱱ ᱨᱮ ᱟᱞᱩ ᱠᱚ ᱪᱟᱥ ᱦᱩᱭᱩᱜ-ᱟ᱾
ᱦᱳᱭ, ᱪᱤᱱ ᱪᱤᱱ
ᱟᱸᱜ ᱱᱚᱝᱠᱟᱱᱟᱜ ᱟᱱᱟᱡᱽ ᱯᱟᱹᱛᱤ ᱠᱚᱫᱚ ᱵᱷᱮᱱᱰᱤ ᱠᱚ ᱵᱮᱸᱜᱟᱲ ᱠᱚ ᱵᱮᱞᱟᱛᱤ ᱠᱚ
ᱱᱩᱝᱠᱟᱱᱟᱜ ᱥᱟᱱᱟᱢᱟᱜ ᱜᱮ ᱨᱚᱦᱚᱭ ᱵᱟᱲᱟ ᱦᱳᱭᱳᱜ-ᱟ᱾
ᱚ ᱟᱪᱪᱷᱟ ᱟᱪᱪᱷᱟ, ᱟᱰᱤ ᱡᱩᱛ ᱟᱰᱤ ᱡᱩᱛ᱾
ᱦᱳᱭ ᱦᱳᱭ᱾ ᱟᱨ ᱟᱞᱮ ᱥᱮᱱ ᱢᱟ ᱚᱝᱠᱟ ᱫᱟᱜ ᱠᱚ ᱨᱮᱱᱟᱜ ᱦᱚᱸ ᱟᱱᱟᱴ ᱡᱟᱥᱛᱤ ᱧᱚᱜ ᱜᱮ᱾ ᱦᱩᱭᱩᱜ-ᱟ, ᱱᱚᱣᱟ ᱫᱟᱜ ᱥᱮᱨᱢᱟ ᱡᱟᱹᱲᱤ ᱪᱮᱛᱟᱱ ᱜᱮ ᱵᱷᱚᱨᱥᱟ ᱫᱚ᱾
ᱚ ᱟᱪᱪᱷᱟ ᱟᱪᱪᱷᱟ, ᱟᱨ ᱜᱚᱝᱠᱮ ᱛᱟᱞᱦᱮ
ᱦᱳᱭ ᱞᱟᱹᱭᱵᱮᱱ, ᱟᱵᱮᱱ ᱞᱟᱹᱭᱵᱮᱱ ᱢᱟ᱾
ᱞᱟᱹᱭᱮᱜ ᱟᱹᱞᱤᱧ ᱛᱟᱦᱚᱞᱮ ᱜᱚᱝᱠᱮ ᱚᱛ ᱠᱚᱫᱚ ᱵᱟᱯᱮ ᱜᱟᱰᱟ ᱦᱚᱪᱚᱠᱟᱜ-ᱟ?
ᱵᱟᱝᱟ ᱜᱚᱝᱠᱮ ᱚᱱᱠᱟ ᱚᱛ ᱠᱚᱫᱚ ᱠᱷᱮᱛ ᱠᱚᱨᱮ ᱫᱚ ᱦᱟᱸᱜ ᱠᱷᱮᱛ ᱵᱟᱹᱫᱽ ᱠᱚᱨᱮ ᱫᱚ ᱵᱟᱝ ᱜᱟᱰᱟᱣ ᱦᱚᱪᱚ ᱠᱟᱱᱟ, ᱚᱱᱠᱟ ᱯᱩᱠᱷᱨᱤ ᱠᱚᱸ ᱢᱤᱫ ᱵᱟᱨ ᱢᱮᱱᱟᱜ ᱟᱠᱟᱫᱟ ᱚᱱᱟ ᱠᱷᱮᱛ ᱥᱩᱨ ᱠᱚᱨᱮ ᱚᱱᱟ ᱠᱚᱨᱮ ᱠᱷᱚᱱ ᱜᱮ ᱚᱲᱟᱜ ᱠᱚᱨᱮᱱ ᱡᱚᱢ ᱵᱟᱲᱟ ᱞᱮᱠᱟ ᱫᱚ ᱢᱤᱥᱤᱱ ᱛᱮ ᱫᱟᱜ ᱠᱚ ᱨᱟᱠᱟᱵ ᱵᱟᱲᱟ ᱠᱟᱛᱮᱫ ᱜᱮ ᱥᱚᱵᱽᱡᱤ ᱠᱚ
ᱚ ᱟᱪᱪᱷᱟ ᱪᱷᱟ ᱪᱷᱟ ᱪᱷᱟ᱾ ᱟᱪᱪᱷᱟ ᱟᱪᱪᱷᱟ ᱟᱪᱪᱷᱟ ᱚ ᱟᱞᱮ ᱫᱚ ᱦᱟᱸᱜ ᱜᱚᱝᱠᱮ ᱜᱮ ᱫᱟᱜ ᱫᱚ ᱦᱟᱜᱸ ᱟᱰᱤ ᱮ ᱢᱟᱱᱮ ᱧᱟᱢ ᱜᱮᱭᱟᱞᱮ ᱫᱟᱜ ᱫᱚ ᱦᱟᱸᱜ᱾
ᱟᱪᱪᱷᱟ, ᱦᱮᱸ᱾
ᱫᱟᱜ ᱠᱚᱛᱮ ᱫᱚ ᱠᱷᱩᱵ ᱮᱠᱴᱟ ᱫᱚ ᱮᱴᱠᱮᱴᱚᱬᱮ ᱟᱞᱮ ᱫᱚ ᱵᱟᱭ ᱦᱩᱭᱩᱜ ᱛᱟᱞᱮᱭᱟ᱾
ᱟᱪᱪᱷᱟ ᱟᱪᱪᱷᱟ᱾
ᱦᱳᱭ ᱥᱮ ᱟᱫᱚ ᱟᱫᱚ ᱚᱱᱮ ᱪᱟᱥ ᱫᱚ ᱟᱞᱮ ᱫᱚ ᱫᱚᱢᱮᱞᱮ ᱪᱟᱥ ᱜᱮᱭᱟ ᱟᱞᱮ ᱱᱚᱛᱮ ᱫᱚ ᱜᱚᱝᱠᱮ
ᱟᱪᱪᱷᱟ ᱟᱪᱷᱟ ᱟᱪᱷᱟ ᱛᱟᱦᱚᱞᱮ ᱜᱚᱝᱠᱮ ᱟᱯᱮ ᱥᱮᱱ ᱡᱮᱦᱮᱛᱩ ᱫᱟᱜ ᱠᱚᱫᱚ ᱥᱩᱵᱤᱫᱷᱟ ᱧᱚᱜ ᱜᱮᱭᱟ ᱛᱚ ᱮᱱᱠᱷᱟᱱ ᱱᱚᱝᱠᱟ ᱥᱮᱨᱢᱟ ᱨᱮ ᱢᱟᱱᱮ ᱱᱚᱣᱟ ᱦᱩᱲᱩ ᱪᱟᱣᱞᱮ ᱥᱮ ᱵᱟᱨ ᱫᱷᱟᱣ ᱯᱮ ᱪᱟᱥᱟ
ᱜᱚᱝᱠᱮ ᱟᱞᱮ ᱫᱚ ᱦᱟᱸᱜ ᱵᱟᱨ ᱫᱷᱟᱣ ᱞᱮ ᱪᱟᱥᱮᱜ-ᱟ᱾ ᱦᱳᱭ ᱥᱮ
ᱟᱪ ᱟᱪᱪᱷᱟ ᱟᱪᱪᱷᱟ
ᱟᱞᱮ ᱫᱚ ᱵᱟᱨ ᱫᱷᱟᱣᱞᱮ ᱪᱟᱥᱫᱟ
ᱟᱪᱪᱷᱟ ᱟᱪᱷᱟ ᱟᱪᱷᱟ
ᱱᱚᱣᱟ ᱱᱚᱣᱟ ᱨᱟᱠᱟᱵ ᱠᱟᱛᱮᱜ ᱟᱨ ᱢᱤᱫ ᱫᱷᱟᱣ ᱫᱩᱞᱠᱤ ᱵᱟᱹᱭᱦᱟᱹᱲ ᱫᱚ ᱦᱟᱸᱜ ᱞᱮ ᱨᱚᱦᱚᱭᱟ ᱦᱳᱭ ᱥᱮ
ᱟᱪᱪᱷᱟ ᱟᱪᱷᱟ ᱟᱪᱷᱟ
ᱟ ᱟᱨ ᱚᱱᱟ ᱵᱟᱝ ᱜᱟᱱᱚᱜ ᱠᱚᱨᱮ ᱫᱚ ᱦᱟᱸᱜ ᱟᱞᱮ ᱫᱚ ᱱᱚᱣᱟ ᱤᱭᱟᱹ ᱞᱮ ᱨᱚ ᱦᱚᱭᱟ ᱡᱟᱦᱟᱸ ᱫᱚ ᱮᱸᱻ ᱛᱩᱨᱢᱩᱡᱽ ᱛᱩᱨᱢᱩᱡᱽ ᱠᱚ ᱵᱚᱱ ᱞᱟᱹᱭᱮᱜ ᱛᱩᱨᱢᱩᱡᱽ ᱫᱚᱥᱟ ᱠᱷᱤᱨᱟ ᱦᱚᱸᱜ-ᱚᱭ ᱱᱚᱣᱟ ᱠᱚ
ᱟᱪᱪᱷᱟ ᱟᱪᱷᱟ ᱟᱪᱷᱟ
ᱟᱨ ᱛᱟᱯᱚᱨᱮ ᱟᱨᱚ ᱚᱝᱠᱟ ᱱᱟᱦᱟᱸᱜ ᱠᱷᱚᱱ ᱴᱚᱸᱰᱟᱝ ᱧᱚᱜ ᱨᱮᱫᱚ ᱦᱟᱸᱜ ᱟᱨᱚ ᱤᱭᱟᱹᱞᱮ ᱨᱚᱦᱚᱭᱟ ᱱᱚᱣᱟ ᱛᱩᱲᱤ ᱦᱟᱸᱜ ᱞᱮ ᱨᱚᱦᱚᱭᱟ ᱜᱚᱝᱠᱮ
ᱟᱪᱪᱷᱟ ᱟᱪᱷᱟ ᱟᱪᱷᱟ
ᱟᱨ ᱚᱱᱠᱟ ᱞᱮᱠᱟ ᱫᱚ ᱟᱫᱚ ᱪᱟᱥ ᱢᱟ ᱫᱚᱢᱮ ᱟᱭᱢᱟ ᱛᱟᱦᱞᱮ ᱢᱟ ᱦᱩᱭᱩᱜ ᱠᱟᱱ ᱛᱟᱞᱮ ᱜᱚᱝᱠᱮ ᱦᱮᱸ ᱟᱫᱚ ᱛᱟᱦᱚᱞᱮ ᱚᱱᱟ ᱠᱚᱜᱮ ᱨᱟᱠᱟᱵ ᱵᱟᱲᱟᱭ ᱛᱮᱜᱮ ᱚᱠᱛᱚ ᱠᱚᱫᱚ ᱯᱚᱞᱚᱢ ᱜᱚᱫᱚᱜᱼᱟ ᱟᱫᱚ ᱛᱤᱱᱟᱹᱜ ᱵᱮᱱ ᱪᱤᱜ ᱪᱮᱫ ᱨᱮᱢᱟ ᱵᱟᱨᱭᱟ ᱟᱵᱚᱛᱛᱤ ᱵᱟᱨᱭᱟ ᱡᱟᱸᱜᱟ ᱦᱚᱲ ᱥᱮ ᱩᱱᱟᱹᱜ ᱟᱸᱴ ᱫᱚ ᱦᱟᱸᱜ ᱩᱱᱟᱹᱜ ᱟᱸᱴ ᱫᱚ ᱦᱟᱸᱜ ᱵᱟᱭ ᱜᱟᱱ ᱜᱚᱫᱚᱜ
ᱦᱳᱭ ᱦᱳᱭ ᱛᱟᱦᱞᱮ ᱜᱚᱝᱠᱮ ᱟᱵᱮᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱮᱜᱼᱟ᱾ ᱱᱚᱦᱚᱭ ᱡᱮ ᱦᱚᱞᱟ ᱢᱟᱸᱫᱷᱮᱨ ᱜᱮ ᱦᱩᱞ ᱢᱟᱦᱟ ᱯᱟᱨᱚᱢᱮᱱᱟ ᱦᱟᱸᱜ ᱛᱚ ᱱᱚᱜᱼᱚᱭ ᱱᱚᱣᱟ ᱦᱩᱞ ᱢᱟ ᱟᱯᱮ ᱥᱮᱱ ᱫᱚ ᱚᱠᱟ ᱞᱮᱠᱟ ᱯᱮ ᱢᱟᱱᱟᱣ ᱵᱟᱛᱟᱣ ᱠᱮᱭᱟ ᱡᱮ ᱠᱟᱹᱴᱤᱡ ᱵᱮᱱ ᱞᱟᱹᱭ ᱞᱮᱠᱷᱟᱱ ᱫᱚ ᱱᱟᱯᱟᱭ ᱠᱚᱜᱼᱟ᱾
ᱦᱮᱸᱻ ᱦᱩᱞ ᱢᱟᱦᱟ ᱫᱚ ᱦᱟᱸᱜ ᱟᱞᱮ ᱫᱚ ᱟᱹᱰᱤᱻ ᱡᱟᱠᱼᱡᱚᱢᱚᱠ ᱥᱮ ᱤᱭᱟᱹ ᱠᱟᱛᱮ ᱜᱮᱞᱮ ᱯᱟᱨᱚᱢ ᱜᱮᱭᱟ ᱦᱟᱸᱜ ᱟᱨ ᱯᱟᱞᱚᱱ ᱵᱟᱲᱟ ᱦᱩᱭ ᱜᱚᱫ ᱮᱱ ᱜᱮᱭᱟ ᱮᱸ ᱚᱱᱟ ᱞᱟᱹᱭ ᱛᱮ ᱜᱟᱭᱟᱱ ᱦᱟᱸᱜ ᱟ ᱜᱟᱭᱟᱱ ᱦᱟᱸᱜ ᱞᱮ ᱫᱚᱦᱚ ᱞᱮᱜᱼᱟ ᱟᱞᱮ ᱫᱚ, ᱜᱟᱭᱟᱱ ᱫᱚ ᱱᱚ ᱚᱠᱟ ᱞᱮ ᱫᱚᱦᱚ ᱞᱮᱫᱟ ᱮᱸ ᱮᱴᱟᱜ ᱜᱟᱭᱟᱱ ᱫᱚ ᱵᱟᱞᱮ ᱫᱚᱦᱚ ᱞᱮᱫᱟ ᱤᱱ ᱦᱤᱞᱚᱜ ᱫᱚ ᱥᱩᱫᱩ ᱦᱩᱞ ᱤᱫᱤ ᱠᱟᱛᱮ ᱜᱮ ᱟᱨᱠᱤ ᱜᱟᱭᱟᱱ ᱫᱚᱞᱮ ᱫᱚᱦᱚ ᱞᱮᱫᱟ ᱟᱨᱠᱤ
ᱟᱪᱪᱷᱟ ᱟᱪᱷᱟ ᱟᱪᱷᱟ
ᱡᱟᱦᱟᱸ ᱟᱵᱚ ᱵᱚᱱ ᱟᱰ ᱮᱰᱥ ᱥᱮ ᱡᱟᱦᱟᱸᱭ ᱮᱸ ᱚᱱᱚᱞᱤᱭᱟᱹ ᱠᱚᱠᱚ ᱚᱞ ᱵᱟᱲᱟᱣᱟᱠᱟᱫᱟ ᱦᱮᱸ ᱥᱮ ᱵᱟᱝ ᱮᱸ ᱚᱱᱟᱠᱚ ᱚᱱᱟᱠᱚ ᱤᱫᱤ ᱠᱟᱛᱮ ᱜᱮ ᱡᱮ ᱠᱷᱮᱨᱣᱟᱞ ᱨᱟᱡᱽ ᱠᱚ ᱱᱚᱣᱟ ᱦᱩᱞ ᱢᱟᱦᱟ ᱠᱚ ᱟᱨᱠᱤ
ᱦᱳᱭ ᱦᱳᱭ ᱦᱳᱭ
ᱤᱱᱟᱹ ᱠᱷᱟᱱ ᱟᱵᱚ ᱡᱟᱦᱟᱸ ᱵᱟᱵᱚᱱ ᱧᱮᱞ ᱟᱠᱟᱫ ᱩᱱᱠᱩ ᱚᱱᱚᱞᱤᱭᱟᱹ ᱡᱟᱦᱟᱸ ᱡᱟᱦᱟᱱ ᱩᱰᱟᱹᱝ ᱜᱮ ᱟᱠᱚᱣᱟᱜ ᱛᱩᱞᱟᱹᱡᱚᱠᱷᱟ ᱠᱟᱛᱮ ᱠᱚ ᱚᱞ ᱟᱠᱟᱜᱼᱟ ᱛᱟᱞᱮ ᱮᱸ ᱚᱱᱟ ᱛᱮᱦᱚᱸ ᱠᱟᱹᱴᱤᱡ ᱵᱚᱱ ᱵᱩᱡᱷᱟᱹᱣᱟ ᱦᱚᱭ ᱥᱮ, ᱚᱱᱟ ᱠᱷᱟᱹᱛᱤᱨ ᱛᱮ ᱪᱷᱚᱴᱚ ᱰᱨᱟᱢᱟ ᱟᱨ ᱠᱤ, ᱜᱟᱭᱟᱱ ᱞᱮ ᱫᱚᱦᱚ ᱞᱮᱜᱼᱟ ᱾
ᱟᱪᱪᱷᱟ, ᱟᱪᱪᱷᱟ ᱜᱚᱝᱠᱮ ᱟᱞᱤᱧ ᱱᱚᱝᱠᱟ ᱦᱚᱸ ᱞᱤᱧ ᱧᱮᱞ ᱟᱠᱟᱫᱟ ᱟᱭᱢᱟ ᱡᱟᱜᱟ ᱨᱮᱜᱮᱼᱼ ᱡᱮ ᱱᱚᱜᱼᱚᱭ ᱟᱵᱚᱨᱮᱱ ᱥᱤᱫᱩᱠᱱᱦᱩ ᱡᱟᱦᱟᱸ ᱱᱚᱣᱟ ᱟᱴᱷᱨᱚᱥᱚ ᱪᱩᱣᱟᱱᱱᱚ ᱯᱚᱧᱪᱟᱱᱱᱚᱼᱼ ᱛᱤᱨᱤᱥᱟ ᱡᱩᱱ ᱦᱤᱞᱳᱜ ᱠᱤᱱ ᱞᱟᱹᱲᱦᱟᱹᱭ ᱞᱮᱫᱟ ᱥᱮ ᱟᱨ ᱟᱡᱦᱚᱸ ᱚᱱᱠᱟᱜ ᱜᱮᱼᱼ ᱟᱭᱢᱟ ᱵᱤᱨ ᱵᱟᱱᱴᱟ ᱠᱚ ᱛᱟᱦᱮᱸ ᱠᱟᱱᱟ ᱫᱤᱥᱚᱢ ᱞᱟᱹᱜᱤᱫᱼᱼ ᱠᱚ ᱞᱟᱹᱲᱦᱟᱹᱭ ᱞᱮᱼᱟ ᱾ ᱛᱚ ᱱᱚᱝᱠᱟ ᱱᱟᱜ ᱫᱤᱱᱨᱮ ᱟᱹᱞᱤᱧ ᱞᱤᱧᱼᱼ ᱱᱤᱭᱚᱢ ᱫᱤᱱ ᱞᱤᱧ ᱧᱮᱞ ᱟᱠᱟᱫᱼᱟ ᱟᱭᱢᱟ ᱡᱟᱭᱜᱟ ᱨᱮᱜᱮ ᱡᱮᱼᱼ ᱚᱨᱠᱮᱥᱴᱟᱨ ᱥᱮ ᱚᱱᱠᱟᱱᱟᱜ ᱯᱨᱳᱜᱨᱟᱢ ᱥᱮᱼᱼ ᱚᱱᱠᱟ ᱱᱟᱜ ᱯᱟᱛᱟ ᱯᱚᱨᱚᱵᱽ ᱠᱚ ᱫᱚᱦᱚ ᱵᱟᱲᱟ ᱟᱠᱟᱟᱜᱼᱟ, ᱛᱚ ᱱᱚᱣᱟᱼᱼ ᱤᱫᱤ ᱠᱟᱛᱮᱫᱼᱼ ᱟᱵᱮᱱᱟᱜ ᱛᱤᱱᱟᱹᱜ ᱜᱟᱱ ᱱᱚᱣᱟ ᱡᱩᱛ ᱦᱩᱭᱩᱜ ᱠᱟᱱᱟ ᱥᱮ ᱩᱪᱤᱛ ᱵᱟᱝ ᱠᱟᱱᱟᱵᱮᱱ ᱠᱟᱹᱴᱤ ᱱᱟᱥᱮ ᱱᱟᱜ ᱡᱩᱫᱤ ᱵᱤᱱᱼᱼ
ᱟᱫᱚ ᱟᱹᱞᱤᱧ ᱢᱟᱦᱟ ᱟᱹᱞᱤᱧ ᱢᱟᱦᱟᱼᱼ ᱤᱧ ᱞᱟᱹᱭᱮᱫ ᱱᱚᱣᱟ ᱠᱚᱫᱚ ᱮᱠᱫᱚᱢ ᱵᱟᱝ ᱡᱩᱛᱼᱼ ᱥᱮᱱ ᱜᱮᱜ ᱟᱹᱞᱤᱧ ᱫᱚᱞᱤᱧ ᱞᱟᱹᱭᱟ, ᱠᱟᱨᱚᱱ ᱫᱚ ᱮᱱᱦᱤᱞᱳᱜ ᱫᱚᱼᱼ ᱟᱵᱚᱨᱮᱱ ᱱᱩᱠᱤᱱ ᱠᱤᱱ ᱜᱩᱨ ᱞᱮᱱᱟ ᱥᱮ ᱪᱮᱫ ᱤᱭᱟᱹ ᱵᱚᱱ ᱢᱟᱱᱟᱣᱮᱫ ᱦᱮᱸ ᱥᱮ ᱾ ᱟᱫᱚ ᱚᱱᱠᱟ ᱞᱮᱠᱼᱼ ᱚᱝᱠᱟ ᱛᱮᱫᱚ ᱟᱹᱞᱤᱧ ᱫᱚᱞᱤᱧ ᱢᱚᱱᱮᱭᱟ ᱱᱚᱣᱟ ᱠᱚᱫᱚ ᱵᱟᱝ ᱠᱚᱨᱟᱣ ᱞᱮᱠᱷᱟᱱ ᱜᱮ ᱡᱩᱛ ᱠᱚᱜᱼᱟ ᱟᱨᱠᱤ ᱦᱮᱸ ᱥᱮ ᱾
ᱦᱳᱭ ᱦᱳᱭ ᱟᱵᱮᱱ ᱧᱮᱞ ᱵᱮᱱ ᱼᱼ ᱮᱱᱦᱤᱞᱳᱜ ᱫᱚ ᱡᱮᱢᱚᱱ ᱥᱤᱫᱩ ᱠᱟᱹᱱᱦᱩ ᱥᱮᱼᱼ ᱟᱨ ᱚᱱᱠᱟᱱ ᱵᱤᱨ ᱵᱟᱱᱴᱟ ᱠᱚᱠᱚ ᱛᱟᱦᱮᱸ ᱠᱟᱱᱟ, ᱩᱱᱠᱩ ᱫᱚ ᱟᱵᱚ ᱫᱤᱥᱚᱢᱼᱼ ᱞᱟᱹᱲᱦᱟᱹᱭ ᱞᱮᱫᱟ ᱫᱤᱥᱚᱢ ᱯᱷᱩᱨᱜᱟᱹᱞ ᱞᱟᱹᱜᱤᱫ ᱠᱚ ᱞᱟᱹᱲᱦᱟᱹᱭ ᱞᱮᱜᱼᱟ ᱾ ᱟᱨᱼᱼ ᱟᱵᱚ ᱱᱚᱣᱟ ᱥᱟᱱᱛᱟᱲ ᱢᱟᱹᱱᱢᱤᱼᱼ ᱪᱮᱛᱟᱱ ᱨᱮ ᱨᱚᱲᱚᱜ ᱠᱚᱪᱞᱚᱱ ᱟᱭᱢᱟ ᱱᱚᱝᱠᱟᱱᱟᱜ ᱦᱩᱭᱩᱜ ᱠᱟᱱ ᱛᱟᱦᱮᱱᱟ ᱾ ᱛᱚ ᱚᱱᱟ ᱠᱚᱼᱼ ᱠᱷᱚᱱᱟᱜ ᱵᱟᱧᱪᱟᱣ ᱞᱟᱹᱜᱤᱫ ᱫᱤᱥᱚᱢ ᱯᱷᱩᱨᱜᱟᱹᱞ ᱞᱟᱹᱜᱤᱫ ᱠᱚ ᱞᱟᱹᱲᱦᱟᱹᱭ ᱞᱮᱜᱼᱟ ᱾ ᱛᱚ ᱮᱱ ᱦᱤᱞᱚᱜ ᱫᱚ ᱟᱵᱚ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱥᱮ, ᱚᱱᱟ ᱠᱷᱟᱹᱛᱤᱨ ᱛᱮ ᱟᱹᱞᱤᱧᱟᱜ ᱢᱚᱛᱟ ᱢᱚᱛ ᱦᱚᱸ ᱞᱤᱧ ᱢᱮᱱᱮᱜᱼᱟᱼᱼ ᱡᱮ ᱱᱚᱣᱟ ᱫᱚ ᱦᱮᱣ ᱱᱚᱣᱟ ᱠᱚᱫᱚ ᱚᱪᱤᱛ ᱫᱚ ᱵᱟᱝ ᱠᱟᱱᱟ ᱵᱚᱱᱫᱚ ᱫᱚᱨᱠᱟᱨ ᱜᱮ ᱾
ᱦᱚᱭ ᱱᱚᱣᱟ ᱫᱚ ᱡᱟᱦᱟᱸ ᱫᱚ ᱢᱮᱛᱟᱜ ᱠᱟᱱᱟ ᱦᱩᱞ, ᱦᱩᱞ ᱢᱟᱦᱟ ᱟᱨ ᱾ ᱦᱩᱞ ᱠᱟᱛᱟ ᱫᱨᱳᱦᱚ ᱥᱮ, ᱦᱮᱸ ᱵᱟᱝ ᱟᱫᱚ ᱮᱱᱦᱤᱞᱳᱜ ᱠᱷᱚᱱ ᱜᱮ ᱟᱵᱚ ᱵᱤᱫᱽᱫᱨᱳᱦᱚ ᱫᱚ ᱦᱟᱸᱜᱼᱼ ᱠᱚ ᱟᱨᱟᱢᱵᱚ ᱞᱮᱜ-ᱟ ᱾ ᱟᱫᱚ ᱮᱱᱦᱤᱞᱳᱜ ᱫᱚᱼᱼ ᱚᱱᱠᱟ ᱫᱚ ᱩᱫᱩᱜ ᱫᱚ ᱦᱟᱸᱜ ᱟᱹᱞᱤᱧ ᱫᱚᱞᱤᱧ ᱢᱚᱱᱮᱭᱟᱼᱼ ᱮ ᱵᱟᱝ ᱩᱫᱩᱜ ᱵᱟᱲᱟ ᱞᱮᱠᱷᱟᱱ ᱜᱮᱼᱼ ᱟᱹᱰᱤ ᱜᱮ ᱡᱩᱛ ᱠᱚᱜ-ᱟ ᱟᱞᱤᱧᱟᱜ ᱨᱟᱭ ᱨᱮᱦᱚᱸ ᱚᱱᱠᱟ ᱜᱮᱭ ᱞᱟᱹᱭᱟᱭ ᱾
ᱦᱚᱭ ᱦᱚᱭ ᱦᱚᱭ ᱾
ᱟᱫᱚ ᱱᱤᱛᱚᱜ ᱫᱚ ᱟᱭᱢᱟ ᱴᱚᱴᱷᱟ ᱠᱚᱨᱮ ᱧᱮᱞᱚᱜ ᱠᱟᱱ ᱜᱮᱭᱟ ᱵᱟᱝ ᱵᱟᱝ ᱛᱮ ᱩᱫᱩᱜ ᱦᱚᱪᱚᱭᱮᱫ ᱜᱮᱭᱟ ᱠᱚ, ᱟᱨ ᱧᱮᱧᱮᱞᱼᱼ ᱦᱚᱲ ᱠᱚᱦᱚᱸ ᱵᱚᱱ ᱫᱟᱹᱲ ᱥᱩᱨᱩᱜ ᱠᱟᱱ ᱜᱮᱭᱟ ᱧᱮᱞᱚᱜ ᱠᱟᱱᱟ ᱾ ᱦᱮᱸ ᱵᱟᱝ, ᱟᱫᱚ ᱱᱚᱣᱟ ᱠᱚᱫᱚᱼᱼ ᱩᱸ ᱚᱠᱚᱭ ᱟᱫᱚ ᱵᱚᱱ ᱫᱳᱥᱮᱭᱟ ᱚᱠᱚᱭ ᱠᱚᱫᱚ ᱵᱟᱵᱚᱱ ᱫᱳᱥᱼᱼ ᱱᱚᱜᱼᱚ ᱱᱚᱝᱠᱟ ᱱᱟᱜ ᱦᱩᱭᱩᱜ ᱠᱟᱱᱟ ᱠᱟᱛᱷᱟ ᱥᱮ, ᱟᱫᱚ ᱟᱹᱞᱤᱧᱟᱜ ᱢᱚᱛ ᱛᱮᱦᱚᱸ ᱱᱚᱣᱟᱼᱼ ᱢᱟᱱᱮ ᱵᱚᱱᱫᱷ ᱞᱮᱠᱷᱟᱱ ᱢᱟᱛᱚ ᱟᱹᱰᱤ ᱱᱟᱯᱟᱭ ᱜᱮ ᱿
ᱱᱟᱯᱟᱭ ᱜᱮ ᱦᱩᱭ ᱠᱚᱜ-ᱟ ᱦᱚᱭ ᱦᱚᱭ ᱾
ᱟᱫᱚᱼᱼ ᱵᱟᱝ ᱾ ᱟᱵᱚ ᱜᱮ ᱥᱟᱨᱠᱮᱞ ᱜᱟᱞᱼᱼ
ᱦᱳᱭ ᱦᱳᱭ ᱦᱳᱭ ᱾ ᱱᱚᱣᱟ ᱫᱚ ᱟᱵᱚ ᱛᱮᱜᱮ ᱟᱵᱚ ᱥᱟᱱᱛᱟᱲ ᱢᱟᱹᱱᱢᱤ ᱫᱚ ᱟᱵᱚ ᱛᱮᱜᱮᱼᱼ ᱟᱵᱚᱣᱟᱜ ᱡᱟᱦᱟᱸ ᱥᱮᱨᱣᱟ ᱟᱹᱨᱤ ᱪᱟᱹᱞᱤ ᱠᱚ ᱢᱮᱱᱟᱜ ᱛᱟᱵᱚᱱᱟ ᱥᱮ ᱟᱹᱜᱤᱞ ᱦᱟᱯᱲᱟᱢ ᱠᱚ ᱡᱟᱦᱟᱸ ᱠᱚ, ᱥᱟᱯᱷᱟᱞ ᱟᱹᱜᱩ ᱟᱠᱟᱫ ᱵᱚᱱᱟ ᱥᱮ ᱥᱟᱵ ᱟᱠᱟᱫᱟᱵᱚᱱ ᱚᱱᱟ ᱠᱚᱫᱚ ᱟᱵᱚ ᱛᱮᱜᱮ ᱫᱚᱦᱚ ᱤᱫᱤ ᱞᱟᱜᱟᱣ ᱟᱵᱚᱱᱟ᱾ ᱢᱟᱲᱟᱝ ᱥᱮᱫ ᱟᱨᱚ ᱱᱟᱜᱟᱢ ᱥᱮᱫ ᱦᱳᱭ ᱦᱳᱭ ᱟᱵᱚ ᱱᱚᱝᱠᱟ ᱵᱚᱱ᱾ ᱵᱟᱹᱲᱤᱡ ᱤᱫᱤ ᱞᱮᱠᱷᱟᱱ ᱫᱚ ᱮᱱᱠᱷᱟᱱ ᱟᱵᱚᱨᱮᱱ, ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱚᱸ ᱪᱮᱠᱟ ᱛᱮᱠᱚ ᱵᱩᱡᱽ ᱧᱟᱢ ᱫᱟᱲᱮᱭᱟᱜ-ᱟ᱾